ᱦᱮᱞᱳ
ᱦᱮᱞᱳ
ᱦᱮᱸ ᱜᱚᱝᱠᱮ ᱪᱮᱫ ᱞᱮᱠᱟ ᱱᱟᱯᱟᱭ ᱜᱮᱛᱚ
ᱦᱳᱭ ᱜᱚᱝᱠᱮ ᱱᱟᱯᱟᱭ ᱜᱮ ᱜᱚᱢᱠᱮ ᱠᱟᱵᱤᱱ ᱜᱮ ᱪᱮᱫ ᱞᱮᱠᱟ ᱢᱮᱱᱟᱜ ᱵᱤᱱᱟ ᱦᱳᱭ ᱦᱳᱭ ᱱᱟᱯᱟᱭ ᱵᱟᱲᱟ ᱜᱮ ᱚᱲᱟᱜ ᱠᱚᱨᱮ ᱦᱚᱸ
ᱟᱪᱪᱷᱟ ᱟᱪᱪᱷᱟ ᱟᱪᱪᱷᱟ ᱟᱪᱪᱷᱟ
ᱟᱵᱮᱱ ᱜᱮ ᱜᱚᱝᱠᱮ ᱪᱮᱫ ᱞᱮᱠᱟ ᱢᱮᱱᱟᱜ ᱵᱮᱱᱟ
ᱟᱹᱞᱤᱧ ᱦᱚᱸ ᱱᱚᱝᱠᱟ ᱱᱤᱭᱟᱹ ᱜᱷᱟᱹᱲᱤᱡ ᱫᱚ ᱱᱟᱯᱟᱭ ᱜᱮ ᱟᱫᱚ ᱩᱫᱽᱜᱟᱹᱨ ᱛᱷᱚᱲᱟ ᱜᱟᱱ ᱢᱟᱱᱮ ᱩᱫᱽᱜᱟᱹᱨ ᱵᱟᱲᱟᱭᱮᱫ ᱜᱮᱭᱟᱭ ᱛᱚ ᱛᱟᱦᱞᱮ ᱚᱱᱠᱟ ᱚᱲᱟᱜ ᱫᱷᱟ ᱚᱲᱟᱜ ᱠᱚᱨᱮᱜ ᱫᱚ ᱵᱮᱥ ᱫᱷᱟᱨᱟ ᱧᱚᱜ ᱫᱚ ᱵᱟᱝ ᱵᱩᱡᱷᱟᱹᱜ ᱠᱟᱱᱟ ᱟᱫᱚᱼᱼ ᱵᱟᱭᱨᱮ ᱠᱚᱨᱮᱜ ᱫᱚ ᱴᱷᱤᱠ ᱜᱮ ᱵᱩᱡᱷᱟᱹᱜ ᱠᱟᱱᱟ ᱟᱨᱠᱤ᱾
ᱟᱪᱪᱷᱟ ᱟᱪᱪᱷᱟ ᱟᱨ ᱚᱲᱟᱜ ᱦᱚᱲ ᱠᱚᱦᱚᱸ ᱱᱟᱯᱟᱭ ᱵᱟᱲᱟ ᱜᱮ?
ᱦᱮᱸ ᱦᱮᱸ ᱱᱤᱛᱚᱜ ᱫᱚ ᱥᱟᱱᱟᱢ ᱠᱚᱜᱮ ᱱᱟᱯᱟᱭ ᱵᱟᱲᱟ ᱜᱮ, ᱛᱟᱦᱞᱮ ᱜᱚᱝᱠᱮ ᱛᱮᱦᱮᱧ ᱫᱚᱼᱼ ᱪᱮᱜ ᱞᱮᱠᱟ ᱢᱟᱱᱮ ᱨᱤᱢᱤᱞ ᱠᱚᱭ ᱨᱟᱠᱟᱵ ᱟᱠᱟᱫᱟ ᱥᱮ ᱵᱟᱝ ᱟᱨ ᱫᱟᱜ ᱡᱟᱹᱲᱤ ᱠᱚ ᱦᱩᱭᱩᱜ ᱠᱟᱱᱟ ᱥᱮ ᱵᱟᱝ ᱛᱮᱦᱮᱧ ᱫᱚ?
ᱦᱚᱭ ᱦᱚᱭ ᱱᱚᱛᱮ ᱫᱚ ᱨᱤᱢᱤᱞ ᱨᱟᱠᱟᱵ ᱟᱠᱟᱫᱟᱭ ᱧᱮᱞᱚᱜ ᱠᱟᱱᱟ, ᱟᱫᱚ ᱫᱟᱜ ᱫᱚ ᱦᱟᱸᱜ ᱟᱹᱣᱤᱭ ᱫᱟᱜᱟ᱾
ᱟᱪᱪᱷᱟ ᱟᱪᱪᱷᱟ᱾
ᱦᱩᱸ, ᱟᱫᱚ ᱱᱚᱝᱠᱟ ᱡᱷᱤᱯᱤᱨ ᱡᱷᱤᱯᱤᱨ ᱫᱟᱜ ᱵᱟᱲᱟᱭᱮᱜᱼᱟᱭ᱾ ᱱᱚᱝᱠᱟ ᱚᱱᱠᱟ ᱡᱷᱚᱢᱚᱨ ᱡᱷᱚᱢᱚᱨ ᱫᱚ ᱦᱟᱸᱜ ᱵᱟᱭ ᱡᱟᱲᱤ ᱮᱫᱟ᱾
ᱦᱚᱭ ᱦᱚᱭ ᱵᱮᱥ ᱫᱷᱟᱨᱟ ᱧᱚᱜ ᱫᱚ ᱵᱟᱭ ᱡᱟᱹᱲᱤᱭᱮᱫᱟ ᱟᱨᱠᱤ ᱾
ᱵᱟ ᱵᱟ ᱵᱟ᱾
ᱛᱟᱦᱞᱮ ᱱᱚᱝᱠᱟ ᱤᱭᱟᱹ ᱪᱟᱥ ᱠᱚᱫᱚ ᱢᱟᱱᱮ ᱟᱵᱚ ᱫᱚ ᱥᱟᱱᱛᱟᱲ ᱦᱚᱲ ᱫᱚ ᱪᱟᱥ ᱵᱟᱥ ᱠᱚᱛᱮ ᱵᱚᱱ ᱪᱟᱥ ᱵᱟᱥ ᱜᱮᱭᱟ ᱛᱚ? ᱛᱟᱞᱦᱮ ᱱᱚᱝᱠᱟ ᱪᱟᱥᱼᱵᱟᱥ ᱠᱚᱫᱚ ᱢᱟᱱᱮ ᱛᱤᱱᱟᱹᱜ ᱫᱷᱟᱹᱵᱤᱡ ᱞᱟᱦᱟ ᱦᱮᱡ ᱟᱠᱟᱱᱟ ᱥᱮ ᱟᱹᱣᱨᱤᱭᱟᱜᱼᱟ ᱾
ᱱᱚᱝᱠᱟ ᱵᱟᱹᱭᱦᱟᱹᱲ ᱛᱮᱜ ᱠᱟᱹᱴᱤᱡ ᱨᱚᱦᱚᱭ ᱦᱩᱭ ᱟᱠᱟᱱᱟ ᱟᱨ ᱱᱚᱝᱠᱟ ᱜᱮ ᱫᱟᱜ ᱵᱟᱭ ᱫᱟᱜ ᱟᱵᱚᱱ ᱠᱟᱱᱟ ᱥᱮ ᱾
ᱦᱚᱭ ᱦᱚᱭ ᱟᱫᱚ ᱴᱚᱰᱟᱝ ᱠᱚᱨᱮᱜ ᱫᱚ ᱚᱝᱠᱟ ᱫᱚ ᱴᱷᱤᱠ ᱥᱟᱺᱦᱤᱡ ᱫᱚ ᱵᱟᱝ ᱫᱟᱜᱚᱜ ᱠᱟᱱᱟ ᱟᱨᱠᱤ ᱾
ᱵᱟ ᱵᱟ ᱵᱟᱝ ᱫᱟᱜᱚᱜᱼᱼ
ᱟᱫᱚ ᱡᱩᱫᱤ ᱡᱷᱚᱢᱚᱨ ᱥᱟᱦᱤᱜ ᱮ ᱡᱟᱹᱲᱤ ᱠᱮᱭᱟ ᱛᱟᱞᱦᱮ ᱚᱝᱠᱟ ᱴᱚᱰᱟᱝ ᱠᱚᱨᱮ ᱦᱚᱸᱼᱼ ᱟ ᱡᱟᱦᱟᱸ ᱵᱤᱨ ᱠᱚᱨᱮᱱᱟᱜ ᱡᱷᱚᱨᱚᱱ ᱠᱚᱛᱮ ᱚᱝᱠᱟ ᱫᱟᱜ ᱠᱚᱜᱼᱟ ᱟᱨᱠᱤ ᱾
ᱦᱚᱭ ᱦᱚᱭ ᱦᱚᱭ ᱟᱫᱚ ᱚᱝᱠᱟ ᱦᱚᱸᱛᱚ ᱵᱟᱭ ᱜᱟᱱᱚᱜ ᱠᱟᱱᱟ ᱫᱚ᱾
ᱦᱚᱭ ᱦᱚᱭ, ᱛᱟᱦᱞᱮ ᱜᱚᱝᱠᱮ ᱟᱯᱮ ᱥᱮᱫᱼᱼ ᱪᱮᱜ ᱞᱮᱠᱟ ᱢᱟᱱᱮ ᱵᱤᱨ ᱫᱤᱥᱚᱢ ᱠᱟᱱᱟ ᱥᱮ ᱯᱮ ᱱᱚᱝᱠᱟ ᱴᱟᱺᱰᱤ ᱫᱤᱥᱚᱢ ᱠᱟᱱ ᱜᱮᱭᱟ ᱯᱮ ᱢᱟᱹᱴᱷᱩᱣᱟᱹ ᱫᱤᱥᱚᱢ, ᱪᱮᱜ?
ᱱᱚᱝᱠᱟ ᱵᱤᱨ ᱫᱤᱥᱚᱢ ᱜᱮ ᱞᱟᱹᱭ ᱜᱟᱱᱚᱜᱼᱟ, ᱱᱚᱝᱠᱟᱼᱼ ᱦᱚᱭ ᱱᱚᱝᱠᱟ ᱰᱩᱝᱨᱤ ᱠᱚ ᱢᱮᱱᱟᱜᱼᱟ ᱾ ᱥᱩᱨ ᱥᱩᱯᱩᱨ ᱨᱮᱜᱮ᱾
ᱟᱻᱪᱷᱟ ᱪᱷᱟ᱾ ᱛᱟᱞᱦᱮ ᱱᱚᱝᱠᱟ ᱵᱩᱨᱩ ᱠᱚᱫᱚ ᱢᱮᱱᱟᱜ ᱟᱥᱮ ᱵᱟᱹᱱᱩᱜᱼᱟ? ᱱᱚᱝᱠᱟ ᱤᱭᱟᱹ ᱫᱷᱟᱨ ᱯᱟᱥᱮ ᱠᱚᱨᱮᱱ ᱟᱨᱠᱤ ᱾ ᱡᱟᱦᱟᱸ ᱠᱚᱨᱮᱜ ᱯᱚᱨᱚᱵᱽ ᱠᱚ ᱦᱩᱭᱩᱜ ᱜᱮᱭᱟ, ᱯᱟᱛᱟ ᱠᱚ ᱦᱩᱭᱩᱜ ᱜᱮᱭᱟ ᱯᱩᱡᱟᱹ ᱠᱚ ᱦᱩᱭᱩᱜ ᱜᱮᱭᱟ ᱾
ᱱᱚᱝᱠᱟ ᱟᱞᱮ ᱥᱩᱨ ᱠᱚᱨᱮ ᱫᱚ ᱚᱱᱠᱟᱱᱟᱜ ᱫᱚ ᱵᱟᱹᱱᱩᱜᱼᱟ ᱦᱟᱸᱜ ᱾ ᱡᱟᱦᱟᱸ ᱰᱩᱝᱨᱤ ᱠᱚᱨᱮ ᱠᱚ ᱚᱱᱠᱟᱱᱟᱜ ᱫᱚᱦᱟᱸᱜ ᱵᱟᱹᱱᱩᱜᱼᱟ ᱾ ᱱᱚᱝᱠᱟ ᱮᱢᱱᱤ ᱦᱩᱰᱤᱧᱼ ᱦᱩᱰᱤᱧ ᱰᱩᱝᱨᱤ ᱠᱚᱜᱮ ᱢᱮᱱᱟᱜᱼᱟ ᱾
ᱟᱪᱪᱷᱟ ᱟᱪᱪᱷᱟ ᱛᱟᱦ ᱱᱚᱝ ᱚᱱᱠᱟ ᱢᱟᱱᱮ ᱵᱩᱨᱩ ᱠᱚᱫᱚ ᱵᱟᱹᱱᱩᱜ ᱜᱮᱭᱟ, ᱡᱮᱢᱚᱱ ᱟᱵᱚᱣᱟᱜ ᱡᱮᱢᱚᱱᱼᱼ ᱟᱸ ᱵᱩᱨᱩ ᱵᱚᱸᱜᱟ ᱠᱚ ᱢᱮᱱᱟᱜᱼᱟ ᱥᱮ ᱟᱫᱚ ᱵᱩᱨᱩ ᱠᱚᱨᱮᱜ ᱱᱚᱝᱠᱟ ᱯᱩᱡᱟᱹ ᱠᱚᱜᱮ ᱦᱩᱭᱩᱜ ᱦᱩᱭ ᱵᱟᱲᱟᱜ ᱜᱮᱭᱟ᱾ ᱵᱟᱲᱟᱜ ᱜᱮᱭᱟ ᱾ ᱟᱫᱚ ᱟᱞᱮ ᱥᱩᱨ ᱫᱚ ᱜᱚᱝᱠᱮ ᱱᱚᱝᱠᱟ ᱵᱩᱨᱩ ᱠᱚᱦᱚᱸ ᱟᱹᱰᱤ ᱟᱞᱮ ᱫᱚ ᱢᱟᱱᱮ ᱠᱷᱟᱥ ᱵᱤᱨ ᱫᱤᱥᱚᱢᱼᱼ ᱠᱟᱱᱟ ᱞᱮ ᱛᱚ ᱟᱫᱚ ᱚᱝᱠᱟ ᱵᱩᱨᱩ ᱠᱚᱦᱚᱸ ᱢᱮᱱᱟᱜ ᱜᱮᱭᱟ ᱟᱫᱚᱼᱼ ᱥᱩᱨ ᱥᱩᱯᱩᱨ ᱠᱚᱨᱮᱜ ᱱᱚᱝᱠᱟ ᱢᱟᱨᱟᱝᱼᱢᱟᱨᱟᱝ ᱵᱩᱨᱩ ᱠᱚ ᱢᱮᱱᱟᱜᱼᱟ, ᱛᱟᱞᱮ ᱚᱝᱠᱟᱼᱼ ᱟ ᱫᱤᱱ ᱜᱚᱱ ᱠᱟᱛᱮᱜ ᱯᱩᱡᱟᱹ ᱯᱟᱥᱟᱜ ᱦᱚᱸ ᱦᱩᱭᱩᱜ ᱜᱮᱭᱟ, ᱡᱮᱢᱚᱱ ᱵᱩᱨᱩ ᱵᱚᱸᱜᱟ ᱵᱤᱱ ᱟᱸᱡᱚᱢ ᱟᱠᱟᱫᱟ ᱛᱚ? ᱦᱮᱸ ᱦᱮᱸ ᱟᱫᱚ ᱚᱱᱟ ᱥᱩᱨ ᱥᱳᱨ ᱫᱷᱟᱨᱟ ᱠᱟᱱ ᱜᱮᱭᱟᱞᱮ ᱛᱟᱞᱦᱮ ᱟᱫᱚ ᱚᱱᱟ ᱠᱚᱨᱮᱜ ᱫᱚ ᱪᱟᱞᱟᱣ ᱵᱟᱲᱟᱜ ᱦᱩᱭᱩᱜ ᱜᱮᱭᱟ ᱾ ᱛᱟᱦᱞᱮ ᱱᱚᱝᱠᱟ ᱦᱤᱨᱤ ᱵᱟᱲᱟ ᱞᱮᱜ ᱞᱮᱭᱟ ᱵᱤᱱ ᱥᱮ ᱵᱟᱝ ᱜᱚᱝᱠᱮ ᱱᱤᱭᱟᱹ ᱵᱟᱨ ᱫᱚ ᱱᱚᱝᱠᱟ ᱯᱚᱨᱚᱵᱽ ᱠᱚ ᱢᱟᱼᱼ ᱛᱚ ᱯᱟᱨᱚᱢᱮᱱᱟ ᱟᱫᱚ ᱱᱮᱣᱛᱟ ᱦᱚᱸ ᱵᱟᱝ ᱱᱮᱣᱛᱟ ᱵᱟᱲᱟ ᱦᱩᱭ ᱞᱮᱱᱟ᱾
ᱱᱤᱸᱭᱟ ᱵᱟᱨ ᱫᱚ ᱦᱟᱸᱜ ᱵᱟᱝ ᱪᱟᱞᱟᱣ ᱦᱩᱭ ᱞᱮᱱᱟ, ᱚᱝᱠᱟ ᱢᱤᱫ ᱫᱷᱟᱣ ᱜᱮ ᱪᱟᱞᱟᱣ ᱦᱩᱭ ᱟᱠᱟᱱᱟ ᱟᱫᱚ ᱚᱝ ᱚᱱᱠᱟ ᱦᱩᱰᱤᱧ ᱧᱚᱜ ᱨᱮ ᱦᱟᱸᱜ ᱾
ᱟᱪᱪᱷᱟ ᱟᱪᱪᱷᱟ ᱟᱪᱷᱟ᱾
ᱫᱤᱥᱟᱹᱭᱮᱫ ᱜᱮᱭᱟᱞᱤᱧ ᱢᱤᱫ ᱫᱷᱟᱣ ᱜᱮ ᱟᱨ ᱱᱚᱝᱠᱟ ᱵᱟᱹᱞᱤᱧᱼᱼ ᱪᱟᱞᱟᱣ ᱵᱟᱲᱟ ᱠᱟᱱᱟ ᱱᱚᱝᱠᱟ ᱫᱚ᱾
ᱟᱪᱪᱷᱟ ᱟᱪᱪᱷᱟ, ᱛᱟᱦᱚᱞᱮ ᱜᱚᱝᱠᱮ ᱱᱚᱝ ᱠᱟ ᱢᱟᱱᱮ ᱩᱱᱟᱹᱜ ᱫᱚ ᱵᱟᱹᱵᱤᱱ ᱫᱤᱥᱟᱹᱭᱟ ᱢᱟᱱᱮ ᱪᱮᱜ ᱞᱮᱠᱟ ᱚᱱᱟ ᱯᱚᱨᱚᱵᱽ ᱠᱚ ᱦᱩᱭᱩᱜᱼᱟ, ᱯᱟᱛᱟ ᱠ ᱦᱳᱭ! ᱟᱫᱚ ᱦᱩᱰᱤᱧ ᱜᱮᱵᱤᱱ ᱛᱟᱦᱮᱸᱡ ᱠᱟᱱᱟ ᱛᱚ ᱾
ᱦᱳᱭ ᱦᱳᱭ ᱦᱳᱭ᱾
ᱟᱸᱪᱪᱷᱟᱹ ᱟᱪᱪᱷᱟᱹ ᱚᱸ ᱛᱟᱦᱮᱞᱮ ᱜᱚᱝᱠᱮ ᱦᱤᱡᱩᱜ ᱠᱟᱱ ᱠᱟᱱ ᱥᱮᱨᱢᱟ ᱫᱚ ᱱᱚᱝᱠᱟ ᱟᱨᱚ ᱵᱷᱟᱹᱜᱤ ᱧᱩᱜ ᱞᱮ ᱯᱚᱨᱚᱵᱽ ᱦᱚᱪᱚᱭ ᱞᱟᱹᱜᱤᱫ, ᱛᱟᱦᱮᱞᱮ ᱦᱤᱡᱩᱜ ᱵᱤᱱ, ᱟᱫᱚ ᱱᱮᱣᱛᱟ ᱱᱚᱝ ᱱᱤᱭᱟᱹ, ᱱᱤᱭᱟᱹ ᱨᱮᱜᱮ ᱱᱮᱣᱛᱟ ᱫᱚ ᱛᱟᱦᱮᱸᱱ ᱠᱟᱱᱟ?
ᱦᱳᱭ ᱟᱸᱡᱚᱢ ᱟᱠᱟᱜ ᱟᱹᱞᱤᱧ ᱦᱟᱸᱜ ᱱᱚᱝᱠᱟ ᱟᱹᱰᱤ ᱡᱚᱢ ᱡᱚᱢᱟᱠ ᱦᱩᱭᱩᱜ ᱜᱮᱭᱟ ᱥᱮᱫ ᱚᱸᱰᱮ?
ᱦᱳᱭ ᱦᱳᱭ ᱦᱳᱭ ᱦᱳᱭ ᱾
ᱦᱩᱸ,
ᱟᱫᱚ ᱱᱤᱭᱟᱹ ᱵᱟᱨ ᱫᱚ ᱯᱨᱚᱡᱮᱠᱴ ᱠᱚᱦᱚᱸ ᱪᱟᱹᱞᱩ ᱣᱟᱠᱟᱱᱟ ᱢᱟᱱᱮ ᱚᱱᱟ ᱠᱚᱨᱮᱫ ᱥᱤᱲᱤ ᱠᱚ ᱠᱚ ᱡᱩᱛ ᱵᱟᱲᱟᱭᱮᱫᱟ ᱾ ᱟᱨ ᱱᱚᱜᱼᱱᱚᱝᱠᱟ ᱞᱟᱹᱭᱤᱴ ᱠᱚᱦᱚᱸ ᱠᱚ ᱞᱟᱜᱟᱣ ᱵᱟᱲᱟᱭᱮᱫᱟ, ᱛᱟᱦᱮᱞᱮ ᱱᱚᱠ ᱱᱤᱭᱟᱹ ᱵᱟᱨ ᱫᱚ ᱟᱨᱠᱤ ᱵᱟᱝ ᱯᱩᱨᱟᱹᱣ ᱟᱠᱟᱱᱟ ᱯᱚᱨᱚᱵᱽ ᱛᱮᱫᱚ, ᱛᱟᱦᱮᱞᱮ ᱦᱤᱡᱩᱜ ᱠᱟᱱ ᱥᱮᱨᱢᱟ ᱫᱚ ᱦᱳᱭᱛᱳ ᱟᱥᱟᱭ ᱦᱩᱭᱩᱜ ᱠᱳᱱᱟ, ᱯᱩᱨᱟᱹᱜ ᱯᱩᱨᱟᱹᱜᱼᱟ ᱟᱨᱠᱤ ᱟᱨ ᱱᱚᱝᱠᱟ ᱜᱮ ᱥᱟᱸᱜᱮ ᱦᱚᱲ ᱦᱚᱸᱠᱚ ᱦᱤᱡᱩᱜᱼᱟ,
ᱚ ᱟᱪᱪᱷᱟ ᱟᱪᱪᱷᱟ᱾
ᱛᱟᱦᱮᱞᱮ ᱜᱚᱝᱠᱮ ᱯᱟᱛᱟ ᱵᱤᱰᱟᱹ ᱠᱚᱫᱚ ᱵᱤᱱ ᱦᱤᱨᱤ ᱟᱠᱟᱫᱟ ᱥᱮ ᱵᱟᱝ?
ᱦᱩᱸ, ᱟᱸᱡᱚᱢ ᱠᱟᱜᱼᱟᱹᱞᱤᱧ ᱟᱫᱚ ᱵᱟᱹᱞᱤᱧ ᱪᱟᱞᱟᱣ ᱵᱟᱲᱟᱣᱟᱠᱟᱱᱟ ᱦᱟᱸᱜ, ᱱᱚᱝᱠᱟ ᱟᱞᱮ ᱥᱮᱡ ᱠᱷᱚᱱ ᱫᱚ ᱱᱚᱝᱠᱟ ᱡᱷᱟᱹᱞ ᱧᱚᱜ ᱜᱮᱭᱟ, ᱟᱨᱠᱤ ᱥᱟᱦᱟ ᱧᱚᱜ ᱜᱮᱭᱟ᱾ ᱚᱱᱟᱛᱮ ᱵᱟᱹᱞᱤᱧ ᱪᱟᱞᱟᱣ ᱣᱟᱠᱟᱱᱟ᱾
ᱠᱮᱼᱟ, ᱯᱟᱛᱟ ᱵᱤᱰᱟᱹ ᱫᱚ ᱢᱟᱱᱮ ᱟᱹᱰᱤ ᱥᱟᱺᱜᱤᱧ ᱥᱟᱺᱜᱤᱧ ᱠᱚᱨᱮᱱ ᱦᱚᱲ ᱠᱚᱠᱚ ᱦᱤᱡᱩᱜᱼᱟ ᱛᱚ ᱡᱷᱳᱛ- ᱛᱚᱥ ᱫᱚᱢᱮᱞ ᱫᱚᱢᱮᱞ ᱜᱟᱹᱲᱤ ᱠᱚ ᱵᱷᱟᱲᱟ ᱠᱟᱛᱮ, ᱡᱷᱟᱨᱠᱷᱚᱱᱰ ᱯᱚᱱᱚᱛ ᱠᱷᱚᱱᱟᱜ ᱦᱚᱸ ᱠᱚ ᱦᱤᱡᱩᱜ ᱜᱮᱭᱟ, ᱯᱚᱥᱪᱤᱢ ᱵᱚᱝᱜᱚᱞ ᱯᱚᱱᱚᱛ ᱫᱚᱠ ᱩᱸ ᱜᱚᱴᱟ ᱠᱷᱚᱱᱟᱜ ᱜᱮᱠᱚ ᱦᱤᱡᱩᱜᱼᱟ, ᱛᱟᱯᱚᱨᱮ ᱩᱲᱤᱥᱥᱟ ᱠᱷᱚᱱᱟᱜ ᱦᱚᱸᱠ ᱠᱚ ᱦᱤᱡᱩᱜ ᱜᱮᱭᱟ, ᱛᱟᱦᱮᱞᱮ ᱟᱹᱵᱤᱱ ᱫᱚ ᱱᱚᱝᱠᱟ ᱫᱚ ᱫᱟᱣ ᱫᱚᱣᱟᱜ ᱵᱟᱹᱵᱤᱱ ᱧᱟᱢ ᱟᱠᱟᱫᱟ ᱵᱟᱝ?
ᱦᱩᱸ ᱵᱟᱝ ᱵᱟᱝ ᱵᱟᱝ, ᱱᱚᱭᱼᱚᱭ ᱞᱟᱦᱟ ᱥᱮᱨᱢᱟ ᱪᱟᱞᱟᱜ ᱞᱤᱧ ᱜᱚᱴᱟ ᱞᱮᱜᱼᱟ, ᱟᱫᱚ ᱚᱸᱠᱟ ᱫᱟᱜ ᱠᱮᱜᱼᱟᱭ, ᱟᱫᱚ ᱵᱟᱹᱞᱤᱧ ᱪᱟᱞᱟᱣ ᱫᱟᱲᱮ ᱭᱟᱫᱟᱜᱼᱟ᱾
ᱦᱳᱭ ᱦᱳᱭ ᱦᱳᱭ, ᱟᱫᱚ ᱜᱚᱝᱠᱮ ᱫᱟᱜ, ᱦᱳᱭ᱾ ᱫᱟᱜ ᱫᱚ ᱫᱟᱜ ᱫᱤᱱ ᱜᱮ ᱦᱩᱭᱩᱜᱼᱟ ᱢᱟᱱᱮ ᱫᱟᱸᱥᱟᱭ ᱵᱚᱸᱜᱟ ᱦᱩᱭᱩᱜᱼᱟ ᱛᱚ, ᱟᱫᱚ ᱡᱟᱹᱯᱩᱫ ᱫᱤᱱ ᱠᱷᱟᱱ ᱜᱮᱭᱟ ᱡᱟᱹᱯᱩᱫ ᱫᱤᱱ ᱫᱚ᱾
ᱦᱳᱭ ᱦᱳᱭ᱾
ᱟᱫᱚ ᱚᱱᱟ ᱡᱟᱦᱟᱸ ᱫᱤᱠᱩᱣᱟᱜ ᱯᱚᱨᱚᱵᱽ ᱠᱚ ᱞᱟᱹᱭᱼᱟ, ᱵᱤᱡᱽᱣᱟᱭ ᱫᱚᱥᱟᱨ ᱦᱤᱞᱟᱹᱜ ᱦᱩᱭᱩᱜ-ᱟ ᱛᱚ᱾
ᱦᱳᱭ ᱦᱳᱭ ᱦᱳᱭ᱾
ᱟᱝ ᱫᱩᱨᱜᱟᱹ ᱯᱩᱡᱟᱹ ᱨᱮᱫᱚ ᱱᱚᱝᱠᱟ ᱫᱟᱜ ᱡᱟᱹᱲᱤ ᱫᱚ ᱦᱩᱭᱩᱜ ᱜᱮᱭᱟ, ᱯᱟᱨᱟᱭ ᱜᱮ ᱧᱮᱞ ᱦᱩᱭ
ᱦᱳᱭ, ᱱᱚᱜᱼᱱᱚᱝᱠᱟ ᱟᱸᱡᱚᱢ ᱠᱟᱜ ᱟᱹᱞᱤᱧ ᱟᱹᱰᱤ ᱥᱟᱹᱜᱤᱧ ᱥᱟᱹᱜᱤᱧ ᱠᱚᱨᱮ ᱱᱚᱝᱠᱟ ᱵᱟᱥ ᱠᱚ ᱵᱷᱟᱲᱟ ᱠᱟᱛ ᱛᱮᱜ ᱠᱚ ᱪᱟᱞᱟᱜ ᱜᱮᱭᱟ, ᱦᱮᱸ᱾
ᱟᱫᱚ ᱜᱚᱝᱠᱮ ᱯᱚᱨᱚᱵᱽ ᱨᱮᱦᱚᱸ ᱟᱹᱰᱤ ᱤᱱᱴᱟᱨᱮᱥᱴᱤᱝ ᱡᱤᱱᱤᱥ ᱡᱤᱱᱤᱥ ᱠᱚ ᱢᱮᱱᱟᱜᱼᱟ ᱥᱮ, ᱡᱮᱢᱚᱱ ᱟᱵᱳᱣᱟᱜ ᱡᱟᱦᱟᱸ ᱛᱤᱱᱟᱹᱜ ᱠᱟᱞᱪᱟᱨ ᱨᱮᱱᱟᱜ ᱡᱤᱱᱤᱥ ᱠᱚ ᱧᱟᱢᱚᱜᱼᱟ᱾ ᱯᱟᱹᱧᱪᱤ ᱫᱷᱩᱛᱤ ᱠᱚ ᱧᱟᱢᱚᱜ ᱜᱮᱭᱟ, ᱯᱟᱛᱲᱟ ᱯᱤᱴᱷᱟᱹ ᱠᱚᱦᱚᱸ ᱧᱟᱢᱚᱜ ᱜᱮᱭᱟ, ᱞᱮᱴᱚ ᱠᱚᱦᱚᱸ ᱧᱟᱢᱚᱜ ᱜᱮᱭᱟ ᱥᱮ? ᱟᱨ ᱦᱟᱺᱰᱤ ᱠᱚᱦᱚᱸ ᱧᱟᱢᱚᱜ ᱜᱮᱭᱟ, ᱛᱟᱞᱦᱮ ᱦᱚᱦᱼᱚ, ᱚᱱᱟ ᱠᱚᱠᱚ ᱦᱤᱨᱤ ᱟᱹᱜᱩᱣᱟᱜ ᱜᱮᱭᱟ, ᱢᱟᱡᱽᱷᱮ ᱢᱚᱡᱽᱫᱷᱮ ᱟᱨᱠᱤ ᱟᱞᱮ ᱫᱚ ᱟᱫᱚ ᱥᱩᱨ ᱧᱚᱜ ᱜᱮ ᱛᱮᱞᱮ, ᱢᱟᱡᱽᱮ ᱢᱚᱡᱽᱫᱷᱮ ᱞᱮ
ᱟᱻᱪᱪᱷᱟ ᱟᱪᱪᱷᱟ, ᱛᱟᱹ ᱛᱤᱱᱟᱹᱜ ᱡᱷᱟᱹᱞ ᱟᱯᱮ ᱚᱸᱰᱮ ᱠᱷᱚᱱᱟᱜ ᱫᱚ?
ᱫᱚᱢᱮ ᱫᱚ ᱵᱟᱝ ᱥᱟᱺᱜᱤᱧᱟ ᱱᱚᱝᱠᱟ ᱥᱩᱨ ᱥᱩᱯᱩᱨ ᱠᱟᱱ ᱜᱮᱭᱟᱞᱮ᱾ ᱳᱭ ᱵᱟᱨᱭᱟ ᱯᱮᱭᱟ ᱟᱹᱛᱩ ᱯᱟᱨᱚᱢ ᱠᱟᱛᱮ ᱚᱱᱮ ᱚᱱᱠᱟ ᱦᱩᱭᱩᱜᱼᱟ᱾
ᱟᱪᱪᱷᱟ ᱟᱪᱪᱷᱟ ᱥᱩᱨ ᱥᱩᱯᱩᱨ ᱜᱮᱭᱟᱯᱮ ᱵᱟᱝ᱾
ᱦᱳᱭ ᱦᱳᱭ ᱦᱳᱭ᱾
ᱟᱪᱪᱷᱟ ᱟᱪᱪᱷᱟ, ᱢᱟᱱᱮ ᱱᱚᱝᱠᱟ ᱯᱟᱴᱟᱵᱤᱸᱰᱟᱹ ᱫᱚ ᱱᱚᱝᱠᱟ ᱛᱤᱱᱟᱹᱜ ᱫᱤᱱ ᱦᱩᱭᱩᱜᱼᱟ?
ᱟᱫᱚ ᱜᱚᱢᱠᱮ ᱢᱤᱫ ᱫᱤᱱ ᱫᱚ ᱯᱳᱭᱞᱳ ᱦᱤᱞᱳᱜ ᱫᱚ ᱫᱤᱠᱩᱣᱟᱜ ᱠᱟᱹᱴᱤᱡ ᱦᱩᱭᱩᱜ-ᱟ ᱛᱚ, ᱟᱨ ᱫᱚᱥᱟᱨ ᱫᱤᱱ ᱦᱤᱞᱳᱜ ᱫᱚ ᱱᱚᱝᱠᱟ ᱥᱟᱨᱟᱫᱤᱱ ᱜᱮ ᱯᱟᱛᱟ ᱦᱩᱭᱩᱜᱼᱟ ᱥᱮᱛᱟᱜ ᱠᱷᱚᱱᱟᱜ᱾ ᱟᱨ ᱧᱤᱫᱟᱹ ᱫᱚ ᱱᱚᱝᱠᱟ ᱜᱟᱭᱟᱱ ᱦᱩᱭᱩᱜᱼᱟ, ᱢᱚᱱᱮ ᱥᱮᱲᱟ ᱜᱟᱭᱟᱱ ᱡᱟᱸᱦᱟ ᱢᱤᱫ ᱧᱤᱫᱟᱹ ᱦᱩᱭᱩᱜᱼᱟ᱾ ᱟᱫᱚ ᱚ ᱟᱫᱚ ᱫᱚᱥᱟᱨ ᱚᱱᱟ ᱫᱚᱥᱟᱨ ᱦᱤᱞᱳᱜ ᱫᱚ ᱟᱫᱚ ᱦᱟᱺᱰᱤ ᱠᱚ ᱧᱩ ᱠᱟᱛᱮᱫ ᱦᱚᱲ ᱫᱚᱠᱚ ᱟᱫᱚ ᱠᱚ ᱫᱟᱹᱲᱟ ᱟᱨᱠᱤ᱾
ᱟᱪᱪᱷᱟ ᱟᱪᱪᱷᱟ ᱱᱚᱝᱠᱟ ᱚᱠᱟ ᱫᱤᱱ ᱫᱚ ᱱᱚᱝᱠᱟ ᱡᱟᱹᱥᱛᱤ ᱧᱚᱜ ᱠᱚ ᱪᱟᱞᱟᱜ ᱜᱮᱭᱟ ᱦᱚᱲ ᱠᱚᱫᱚ?
ᱦᱮᱸ ᱦᱚᱲ ᱠᱚᱫᱚ ᱱᱚᱣᱟ ᱫᱚᱥᱟᱨ ᱫᱤᱱ ᱦᱤᱞᱳᱜ ᱢᱟᱱᱮ ᱦᱮᱸ ᱵᱤᱡᱚᱭᱟ ᱫᱚᱥᱟᱨ ᱦᱤᱞᱳᱜ ᱫᱚ ᱠᱟᱹᱴᱤᱡ ᱤᱭᱟᱹᱣᱟᱜ ᱦᱩᱭᱩᱜᱼᱟ ᱛᱚ ᱫᱤᱠᱩᱣᱟᱜ, ᱚᱱᱟ ᱫᱚᱥᱟᱨ ᱦᱤᱞᱳᱜ ᱟᱨᱠᱤ ᱮᱱ ᱦᱤᱞᱳᱜ ᱦᱚᱲ ᱠᱚ ᱫᱚᱢᱮ ᱠᱚ ᱦᱤᱡᱩᱜ ᱜᱮᱭᱟ᱾
ᱦᱮᱸ ᱦᱮᱸ ᱛᱟᱦᱚᱞᱮ ᱜᱚᱝᱠᱮ ᱱᱚᱝᱠᱟ ᱟᱹᱵᱤᱱ ᱫᱚ ᱪᱮᱫ ᱠᱚᱵᱤᱱ ᱪᱤᱠᱟᱹ ᱵᱟᱲᱟᱭ ᱜᱮᱭᱟ ᱚᱲᱟᱜ ᱠᱚᱨᱮᱫ ᱪᱟᱥᱵᱟᱥ, ᱪᱟᱥᱵᱟᱥ ᱜᱮᱭᱟᱵᱤᱱ ᱥᱮ ᱱᱚᱝᱠᱟ ᱮᱴᱟᱜ ᱠᱚᱵᱤᱱ ᱠᱟᱹᱢᱤ ᱵᱟᱲᱟᱭ ᱜᱮᱭᱟ ᱟᱨᱠᱤ?
ᱱᱚᱝᱠᱟ ᱟᱹᱞᱤᱧ ᱫᱚᱦ ᱱᱚᱝᱠᱟ ᱵᱟᱡᱟᱨ ᱨᱮᱞᱤᱤᱧ ᱛᱟᱦᱮᱱᱟ ᱚᱞᱚᱜ ᱯᱟᱲᱦᱟᱜ ᱦᱩᱭᱩᱜ ᱠᱟᱱᱟ ᱱᱤᱛᱚᱜ ᱫᱚ᱾
ᱟᱪᱪᱷᱟ ᱟᱪᱪᱷᱟ
ᱦᱮᱸ ᱟᱫᱚ ᱦᱟᱸᱜ ᱪᱟᱞᱟᱜᱼᱟ ᱞᱟᱹᱭ ᱫᱟᱞᱤᱧ ᱦᱟᱸᱜ ᱵᱟᱨᱯᱮ ᱫᱤᱱ ᱯᱚᱨᱮ ᱜᱮ ᱚᱲᱟᱜ ᱥᱮᱫᱤᱧ ᱪᱟᱞᱟᱜ ᱞᱟᱹᱭ ᱫᱟᱞᱤᱧ᱾ ᱟᱫᱚ ᱠᱤᱪᱷᱩᱜᱟᱱ ᱵᱟᱹᱠᱤ ᱢᱮᱱᱟᱜ ᱛᱚ ᱨᱚᱦᱚᱭ ᱚᱱᱟᱞᱤᱧ ᱨᱚᱦᱚᱭ ᱦᱚᱴᱚ ᱠᱟᱜᱼᱟ ᱦᱟᱸᱜ, ᱟᱨᱚᱞᱤᱧ ᱦᱤᱡᱩᱜᱼᱟ᱾
ᱦᱮᱸ ᱦᱮᱸ ᱦᱮᱸ ᱟᱫᱚ ᱜᱚᱝᱠᱮ ᱛᱟᱦᱞᱮ ᱟᱹᱛᱩ ᱚᱲᱟᱜ ᱠᱷᱚᱱᱟᱜ ᱫᱚ ᱟᱹᱵᱤᱱ ᱫᱚ ᱥᱟᱦᱟ ᱧᱚᱜ ᱨᱮᱜᱮ ᱵᱤᱱ ᱛᱟᱦᱮᱱᱟ ᱵᱟᱝ?
ᱦᱳᱭ ᱦᱳᱭ ᱦᱳᱭ ᱥᱟᱦᱟ ᱧᱚᱜ ᱾
ᱛᱟᱦᱚᱞᱮ ᱱᱚᱝᱠᱟ ᱵᱤᱨ ᱫᱚ ᱵᱤᱨ ᱫᱤᱥᱚᱢ ᱠᱟᱱ ᱜᱮᱭᱟ ᱟᱯᱮ ᱥᱮᱫ ᱦᱚᱸ ᱵᱟᱝ?
ᱦᱳᱭ ᱦᱳᱭ ᱦᱳᱭ
ᱟᱫᱚ ᱵᱤᱨ ᱫᱤᱥᱚᱢ ᱠᱟᱱᱟᱵᱤᱱ ᱱᱚᱝᱠᱟ ᱛᱟᱦᱚᱞᱮ ᱵᱟᱡᱟᱨ ᱠᱚᱨᱮ ᱵᱤᱱ ᱛᱟᱦᱮᱱᱟ ᱛᱚ, ᱟᱫᱚ ᱱᱚᱝᱠᱟ ᱵᱤᱨ ᱠᱚᱨᱮ ᱢᱟ ᱟᱭᱢᱟ ᱠᱚ ᱡᱤᱱᱤᱥ ᱠᱚ ᱧᱟᱢᱚᱜᱼᱟ ᱛᱮᱨᱮᱞ ᱛᱟᱨᱚᱯ ᱦᱚᱸ ᱧᱟᱢᱚᱜ ᱜᱮᱭᱟ᱾ ᱩᱫ ᱯᱩᱴᱠᱟᱹ ᱦᱚᱸᱠᱚ ᱧᱟᱢᱚᱜ ᱜᱮᱭᱟ᱾ ᱟᱫᱚ ᱚᱱᱟ ᱠᱚᱫᱚ ᱵᱤᱱ ᱢᱟᱡᱷᱮ ᱢᱚᱫᱽᱫᱷᱮ ᱵᱤᱱ ᱡᱚᱢ ᱵᱟᱲᱟᱭ ᱜᱮᱭᱟ ᱥᱮ ᱵᱟᱝ?
ᱦᱩᱸ ᱡᱚᱢ ᱵᱟᱲᱟ ᱦᱩᱭᱩᱜ ᱠᱟᱱ ᱜᱮᱭᱟ ᱚᱱᱟ ᱠᱚᱫᱚ ᱡᱚᱢ ᱵᱟᱲᱟ ᱟᱠᱟᱫ ᱜᱮᱭᱟᱞᱤᱧ ᱦᱟᱜ᱾ ᱚᱱᱠᱟ ᱚᱲᱟᱜ ᱠᱚ ᱪᱟᱞᱟᱣ ᱵᱟᱲᱟ ᱞᱮᱱᱠᱷᱟᱱ,
ᱦᱮᱸ ᱦᱮᱸ ᱦᱮᱸ
ᱟᱫᱚ ᱟᱯᱮᱥᱮᱫ ᱜᱮ ᱜᱚᱝᱠᱮ ᱪᱮᱫᱞᱮᱠᱟ ᱚᱱᱠᱟ ᱧᱟᱢᱚᱜ ᱜᱮᱭᱟ?
ᱦᱳᱭ ᱦᱳᱭ ᱟᱞᱮ ᱥᱮᱫ ᱢᱟ ᱟᱹᱰᱤ ᱟᱹᱰᱤ ᱥᱟᱸᱜᱮ ᱜᱮ ᱧᱟᱢᱚᱜᱼᱟ ᱟᱨᱠᱤ ᱦᱮᱸ,
ᱟᱯᱮ ᱢᱟ ᱵᱤᱨ ᱥᱚᱢ ᱦᱟᱸᱜ
ᱦᱳᱭ ᱦᱳᱭ ᱟᱫᱚ ᱱᱚᱝᱠᱟ ᱩᱫ ᱠᱚ ᱟᱹᱜᱩ ᱵᱟᱲᱟ ᱞᱮᱠᱷᱟᱱ ᱟᱫᱚ ᱞᱟᱫ ᱠᱟᱛᱮᱫ ᱦᱚᱸ ᱟᱹᱰᱤ ᱡᱩᱛ ᱥᱤᱵᱤᱞ ᱜᱮᱭᱟ ᱟᱫᱚ ᱩᱛᱩ ᱠᱚᱫᱚ ᱟᱨ ᱫᱤᱱ ᱦᱤᱞᱳᱜ ᱫᱚ ᱵᱟᱝ ᱥᱤᱵᱤᱞᱟ ᱟᱫᱚ ᱱᱚᱝᱠᱟ ᱚᱠᱟ ᱫᱤᱱ ᱦᱤᱞᱳᱜ ᱡᱩᱫᱤ ᱵᱮᱱ ᱡᱚᱢᱟ ᱛᱟᱦᱚᱞᱮ ᱞᱟᱫ ᱠᱟᱛᱮᱫ ᱡᱩᱫᱤ ᱵᱮᱱ ᱡᱚᱢᱟ ᱛᱟᱦᱚᱞᱮ ᱦᱮᱸ ᱫᱤᱱ ᱦᱤᱞᱳᱜ ᱜᱮᱵᱮᱱ ᱡᱚᱢ ᱫᱟᱲᱮᱭᱟᱜᱼᱟ ᱞᱟᱫ ᱢᱟ ᱟᱵᱚᱣᱟᱜ ᱟᱹᱰᱤ ᱥᱤᱵᱤᱞ ᱜᱮᱭᱟ
ᱦᱚᱭ ᱦᱚᱭ ᱦᱚᱭ
ᱦᱮᱸ ᱛᱟᱦᱞᱮ ᱚᱱᱮ ᱚᱱᱠᱟ ᱠᱟᱛᱮᱮᱫ ᱡᱚᱢ ᱵᱟᱲᱲᱟ ᱦᱩᱭᱩᱜ ᱜᱮᱭᱟ ᱞᱮᱴᱚ ᱯᱷᱮᱴᱚ ᱠᱟᱛᱮᱮᱫ ᱡᱚᱢ ᱵᱟᱲᱟᱭ ᱦᱩᱭᱩᱜ ᱜᱮᱭᱟ᱾
ᱦᱮᱸ
ᱯᱩᱴᱠᱟᱹ ᱞᱮᱴᱚ ᱠᱚᱫᱚ ᱵᱤᱱ ᱡᱚᱢ ᱵᱟᱲᱟ ᱠᱟᱫᱟ ᱥᱮ
ᱦᱚᱭ ᱦᱚᱭ ᱡᱚᱢ ᱵᱟᱲᱟ ᱦᱩᱭ ᱟᱠᱟᱱ ᱜᱮᱭᱟ ᱟᱫᱚ ᱩᱱᱟᱹᱜ ᱦᱟᱜ ᱟᱞᱮᱮᱥᱱ ᱫᱚ ᱦᱜ ᱱᱚᱝᱠᱟ ᱡᱟᱹᱥᱛᱤ ᱤᱭᱟᱹ ᱫᱚ ᱵᱟᱝᱠᱚ ᱧᱟᱢᱚᱜ-ᱟ ᱛᱚ
ᱦᱮᱸ ᱦᱮᱸ
ᱡᱚᱢ ᱫᱚ ᱫᱚᱢᱮ ᱥᱟᱱᱟ ᱜᱮᱭᱟ
ᱦᱮᱸ ᱦᱮᱸ ᱟᱫᱚ ᱜᱚᱝᱠᱮ ᱟᱵᱤᱱᱟᱜ ᱚᱱᱠᱟ ᱮᱠᱥᱼᱼ ᱮᱠᱥᱯᱮᱨᱤᱭᱮᱱᱥ ᱢᱮᱱᱟᱜ-ᱟ ᱥᱮ ᱢᱟᱱᱮ ᱯᱩᱴᱠᱟᱹ ᱠᱚ ᱦᱟᱞᱟᱝ ᱨᱮᱱᱟᱜ ᱩᱫ ᱠᱚ ᱦᱟᱞᱟᱝ ᱨᱮᱱᱟᱜ
ᱵᱟ ᱵᱟᱝ ᱟᱹᱞᱤᱧ ᱫᱚᱦᱟᱜ ᱱᱚᱝᱠᱟ ᱵᱟᱟᱹᱞᱤᱧ ᱦᱟᱞᱟᱝ ᱵᱟᱲᱟ ᱣᱟᱠᱟᱫ-ᱟ᱾
ᱚ ᱟᱫᱚ ᱡᱚᱢ ᱫᱚᱵᱤᱱ ᱡᱚᱢ ᱟᱠᱟᱫ ᱨᱮᱦᱚᱸ ᱱᱚᱝᱠᱟ ᱦᱟᱞᱟᱝ ᱫᱚ ᱵᱟᱹᱵᱤᱱ ᱪᱟᱞᱟᱣ ᱵᱟᱲᱟ ᱟᱠᱟᱱᱟ᱾
ᱵᱟ ᱵᱟ
ᱟᱪᱷᱟ ᱟᱪᱷᱟ ᱦᱮᱸ ᱦᱮᱸ ᱟᱫᱚ ᱜᱚᱝᱠᱮ ᱟᱹᱞᱤᱧ ᱫᱚ ᱱᱚᱝᱠᱟᱼᱼ ᱚᱲᱟᱜ ᱠᱚᱨᱮ ᱜᱮᱞᱤᱧ ᱛᱟᱦᱮᱱᱟ ᱛᱚ ᱱᱚᱝᱠᱟ ᱯᱟᱲᱦᱟᱣ ᱫᱚ ᱵᱟᱹᱞᱤᱧ ᱯᱟᱲᱦᱟᱣ ᱵᱟᱲᱟᱜ ᱜᱮᱭᱟ᱾ ᱟᱫᱚ ᱱᱚᱝᱠᱟ ᱦᱟᱞᱟᱝ ᱠᱚᱦᱚᱸ ᱞᱤᱧ ᱪᱟᱞᱟᱜ ᱵᱟᱲᱟᱭ ᱪᱟᱞᱟᱜ ᱵᱟᱲᱟᱭ ᱜᱮᱭᱟ᱾ ᱢᱟᱱᱮ ᱢᱮᱨᱚᱢ ᱠᱚ ᱜᱩᱯᱤ ᱦᱩᱭᱩᱜᱼᱟᱥᱮ ᱰᱟᱝᱨᱤ ᱠᱚ ᱜᱩᱯᱤ ᱦᱩᱭᱩᱜᱼᱟ ᱛᱟᱦᱞᱮ ᱚᱱᱟᱼᱼ ᱢᱮᱨᱚᱢ ᱜᱩᱯᱤ ᱜᱩᱯᱤ ᱛᱮᱜᱮ ᱱᱚᱝᱠᱟ ᱯᱩᱴᱠᱟᱹ ᱠᱚ ᱧᱟᱢ ᱜᱚᱫᱚᱜ ᱜᱮᱭᱟ ᱟᱫᱚ ᱜᱚᱪᱷᱟ ᱜᱟᱢᱪᱷᱟ ᱨᱮ ᱜᱚᱪᱷᱟ ᱵᱟᱲᱟᱭ ᱦᱩᱭᱩᱜᱼᱟ᱾
ᱦᱚᱭ ᱦᱚᱭ ᱦᱚᱭ
ᱦᱮᱸ ᱦᱮᱸ
ᱡᱟᱦᱱᱟᱜ ᱠᱚ ᱠᱟᱹᱢᱤ ᱜᱮ ᱞᱟᱜᱟᱜ ᱟᱥᱮ
ᱦᱚᱭ ᱦᱚᱭ ᱟᱫᱚ ᱟᱹᱞᱤᱧ ᱫᱚᱞᱤᱧ ᱩᱨᱩᱢᱟ ᱟᱨᱠᱤ ᱡᱚᱛᱚ ᱦᱚᱲ ᱫᱚ ᱩᱫ ᱯᱷᱩᱴᱠᱟᱹ ᱫᱚ ᱵᱟᱝᱠᱚ ᱧᱟᱢᱟ ᱜᱚᱢᱠᱮ᱾
ᱦᱚᱭ ᱵᱟᱝᱠᱚ ᱧᱟᱢᱟ ᱟᱹᱞᱤᱧ ᱦᱚᱞᱤᱧ ᱟᱸᱡᱚᱢ ᱟᱠᱟᱫ ᱜᱮᱭᱟ᱾ ᱱᱚᱝᱠᱟ ᱡᱚᱛᱚ ᱦᱚᱲᱟᱜ ᱛᱤ ᱛᱮᱫᱚ ᱵᱟᱝ ᱧᱟᱢᱚᱜ ᱜᱮᱭᱟ᱾
ᱦᱚᱭ ᱟᱫᱚ ᱱᱚᱝᱠᱟ ᱡᱩᱫᱤ ᱟᱹᱵᱤᱱ ᱵᱤᱱ ᱴᱷᱤᱠᱟᱹ ᱫᱟᱲᱮᱭᱟᱜᱼᱟ ᱟᱫᱚ ᱡᱩᱫᱤ ᱡᱟᱦᱟᱸᱭᱟᱜ ᱮᱠᱥᱯᱨᱤᱭᱮᱱᱥ ᱛᱟᱦᱮᱱᱟ ᱟᱨᱠᱤ ᱡᱮᱢᱚᱱ ᱡᱟᱦᱟᱸᱭ ᱠᱚ ᱦᱟᱞᱟᱝ ᱵᱟᱲᱟ ᱟᱠᱟᱫᱟ ᱚᱠᱟ ᱠᱚᱨᱮ ᱩᱫ ᱠᱚ ᱧᱟᱢᱚᱜ ᱜᱮᱭᱟᱼᱼ ᱡᱮᱢᱚᱱ ᱚᱨᱛᱩᱫ ᱩᱫᱼᱼ ᱠᱚᱫᱚ ᱵᱩᱱᱩᱢ ᱠᱚᱨᱮ ᱧᱟᱢᱚᱜ ᱜᱮᱭᱟ ᱥᱮ ᱟᱫᱚ ᱡᱷᱚᱛᱚ ᱵᱩᱱᱩᱢ ᱨᱮᱦᱚᱸ ᱵᱟᱝ ᱧᱟᱢᱚᱜ-ᱟ ᱚᱱᱟ ᱫᱚ ᱴᱷᱤᱠᱟᱹ ᱠᱚᱨᱟ ᱵᱩᱱᱩᱢ ᱨᱮᱜᱮ ᱧᱟᱢᱚᱜ-ᱟ ᱟᱨᱠᱤ᱾
ᱟᱪᱪᱷᱟ ᱟᱪᱷᱟ ᱪᱷᱟ
ᱦᱮᱸ ᱟᱫᱚ ᱡᱩᱫᱤ ᱵᱤᱱ ᱫᱤᱥᱟᱹ ᱫᱟᱲᱮᱭᱟᱜ-ᱟ ᱱᱚᱸᱰᱮ ᱫᱚ ᱱᱤᱭᱟᱹ ᱥᱤᱡᱤᱱ ᱚᱢᱚᱱᱚᱜ-ᱟ᱾ ᱢᱟᱱᱮ ᱚᱱᱟᱫᱚ ᱡᱮ ᱡᱟᱦᱟᱸ ᱥᱤᱡᱤᱱ ᱚᱢᱚᱱᱚᱜ-ᱟ ᱥᱮ ᱤᱱᱟᱹᱥ ᱯᱚᱨᱮᱨ ᱵᱚᱪᱷᱚᱨ ᱦᱚᱸ ᱚᱱᱟ ᱥᱤᱡᱤᱱ ᱜᱮ ᱚᱢᱚᱱᱚᱜ-ᱟ ᱟᱨᱠᱤ ᱢᱟ ᱡᱩᱫᱤ ᱫᱩᱨᱜᱟᱹ ᱯᱩᱡᱟᱹ ᱨᱮ ᱚᱢᱚᱱᱚᱜ-ᱟ ᱵᱤᱡᱚᱭᱟ ᱨᱮ ᱚᱢᱚᱱᱚᱜ-ᱟ ᱤᱱ ᱤᱱ ᱦᱤᱞᱚᱜ ᱜᱮ ᱯᱚᱨᱮᱨ ᱵᱚᱪᱷᱚᱨ ᱦᱚᱸ ᱚ ᱮᱢᱚᱱᱚᱜ-ᱟ ᱟᱨᱠᱤ
ᱟᱹᱞᱤᱧ ᱦᱚᱸᱞᱤᱧ ᱟᱸᱡᱚᱢ ᱟᱠᱟᱫ ᱜᱮᱭᱟ ᱚᱱᱟ ᱫᱤᱱ ᱠᱚᱨᱮ ᱜᱮ ᱚᱱᱠᱟ ᱡᱟᱹᱥᱛᱤ ᱧᱚᱜ ᱦᱩᱭᱩᱜ ᱜᱮᱭᱟ᱾
ᱦᱚᱭ ᱟᱫᱚ ᱢᱤᱫ ᱫᱤᱱ ᱵᱟᱨ ᱫᱤᱱ ᱦᱚᱸ ᱢᱟᱱᱮ ᱞᱟᱦᱟ ᱛᱟᱭᱱᱚᱢ ᱫᱚ ᱵᱟᱝ ᱞᱟᱦᱟ ᱛᱟᱭᱱᱚᱢᱚᱜ-ᱟ᱾
ᱵᱟᱝ ᱵᱟ ᱟᱫᱚ ᱱᱚᱝᱠᱟ ᱦᱟᱸᱜ ᱡᱟᱦᱟᱸᱭ ᱠᱚᱠᱚ ᱵᱟᱲᱟᱭᱟ ᱩᱱᱠᱩ ᱫᱚ ᱢᱟᱲᱟᱝ ᱛᱮᱠᱚ ᱪᱟᱞᱟᱜ-ᱟ᱾
ᱦᱚᱭ
ᱦᱩᱸ ᱟᱨᱠᱚ ᱟᱹᱜᱩ ᱠᱮᱫ ᱠᱚᱣᱟ ᱟᱫᱚ ᱛᱟᱭᱱᱚᱢ ᱛᱮᱦᱟᱸᱜ ᱟᱹᱵᱤᱱ ᱫᱚ ᱵᱟᱵᱤᱱ ᱧᱟᱢᱟ
ᱦᱚᱻᱭ ᱦᱚ ᱦᱚᱭ
ᱦᱚᱭ
ᱛᱟᱦᱞᱮ ᱜᱚᱝᱠᱮ ᱱᱚᱝᱠᱟ ᱪᱟᱥᱵᱟᱥ ᱵᱟᱹᱜᱤ ᱠᱟᱛᱮᱜ ᱚᱞᱚᱜ ᱯᱟᱲᱦᱟᱜ ᱜᱮ ᱟᱫᱚ ᱵᱤᱱᱤᱰ ᱠᱚᱫᱚ ᱦᱩᱭ ᱦᱩᱭ ᱦᱩᱭᱮᱱᱟ ᱥᱮ ᱵᱟᱝ
ᱦᱮᱸ ᱦᱩᱭᱱᱟ ᱠᱤᱪᱷᱩ ᱫᱤᱱ ᱢᱟᱲᱟᱝ ᱞᱟᱦᱟᱜᱮ ᱦᱩᱭᱱᱟ
ᱚ ᱵᱤᱱᱤᱰ ᱠᱚᱫᱚ ᱛᱟᱦᱚᱞᱮ ᱱᱟᱯᱟᱭ ᱧᱚᱜ ᱜᱮ ᱯᱟᱨᱚᱢ ᱟᱠᱟᱱᱟ ᱵᱟᱝ
ᱦᱳᱭ ᱱᱟᱯᱟᱭ ᱜᱮ ᱱᱟᱯᱟᱭ ᱜᱮᱞᱤᱧ ᱮᱢ ᱠᱮᱫᱟ ᱛᱚ
ᱦᱮᱸ ᱦᱮᱸ ᱦᱮᱸ
ᱦᱩᱸ ᱦᱩᱸ
ᱟᱫᱚ ᱚᱱᱟ ᱠᱚ ᱵᱟᱫᱽ ᱠᱟᱛᱮᱫ ᱮᱴᱟᱜ ᱵᱤᱱᱤᱰ ᱠᱚᱫᱚ ᱵᱟᱵᱮᱱ ᱮᱢ ᱵᱟᱲᱟᱭᱮᱫᱟ ᱡᱮᱢᱚᱱ ᱥᱚᱨᱠᱟᱨᱤ
ᱦᱳᱭ ᱮᱢ ᱵᱟᱲᱟ ᱦᱩᱭᱩᱜ ᱠᱟᱱ ᱜᱮᱭᱟ ᱚᱱᱟ ᱠᱚᱦᱚᱸ ᱪᱮᱫᱟᱜ ᱵᱮᱱ ᱵᱟᱫ ᱠᱟᱜᱼᱟ ᱚᱱᱟ
ᱦᱮᱸ ᱦᱮᱸ ᱦᱮᱸ
ᱚᱱᱠᱟ ᱚᱞᱚᱞᱚᱜ ᱛᱮ ᱚᱱᱟ ᱠᱚᱦᱚᱸ ᱪᱮᱥᱴᱟ ᱦᱩᱭᱩᱜ ᱠᱟᱱᱟ
ᱦᱳᱭ ᱦᱳᱭ ᱟᱫᱚ ᱜᱚᱝᱠᱮ ᱱᱮᱛᱟᱨᱟᱜ ᱡᱩᱜᱽ ᱨᱮᱫᱚ ᱚᱱᱟ ᱞᱟᱦᱟ ᱠᱷᱚᱱᱟᱜ ᱜᱮ ᱢᱟᱲᱟᱝ ᱠᱷᱚᱱᱟᱜ ᱜᱮ ᱪᱮᱥᱴᱟᱭ ᱦᱩᱭᱩᱜᱼᱟ ᱢᱟᱱᱮ ᱯᱚᱨᱮᱛᱮ ᱟᱫᱚ ᱡᱩᱫᱤ ᱱᱚᱝᱠᱟ ᱚᱞᱚᱜ ᱯᱟᱲᱦᱟᱜ ᱢᱟ ᱠᱚᱞᱮᱡᱽ ᱠᱚ ᱠᱤᱝᱵᱟ ᱡᱟᱦᱟᱱᱟᱜ ᱠᱚᱜᱮᱢ ᱠᱚᱨᱟᱣᱫᱟ ᱚᱱᱟ ᱠᱚ ᱯᱟᱨᱚᱢ ᱞᱮᱱᱠᱷᱟᱱ ᱟᱫᱚ ᱯᱟᱲᱦᱟᱜ ᱠᱚᱨᱮᱱᱟᱜ ᱴᱟᱭᱤᱢ ᱠᱚᱦᱚᱸ ᱵᱟᱝ ᱧᱟᱢᱚᱜᱼᱟ ᱥᱮ
ᱦᱩ ᱵᱟᱝ ᱧᱟᱢᱚᱜᱼᱟ ᱩᱱᱫᱚ ᱦᱟᱜ ᱵᱟᱭ ᱜᱟᱱᱚᱜᱼᱟ ᱥᱮ ᱱᱚᱣᱟ ᱠᱚᱫᱚ ᱚᱱᱠᱟ ᱞᱟᱦᱟ ᱧᱚᱜ ᱨᱮᱜᱮ ᱪᱤᱱᱛᱟᱹ ᱵᱷᱟᱵᱱᱟ ᱠᱟᱛᱮᱜ ᱠᱚᱨᱟᱣ ᱦᱩᱭᱩᱜᱼᱟ
ᱦᱳᱭ ᱟᱫᱚ ᱡᱚᱠᱷᱚᱱ ᱜᱮ ᱟᱫᱚ ᱚᱲᱟᱜ ᱮᱢ ᱪᱟᱞᱟᱣᱱᱟ ᱛᱚᱠᱷᱚᱱ ᱜᱮ ᱟᱫᱚ ᱚᱲᱟᱜ ᱨᱮᱱᱟᱜ ᱠᱟᱹᱢᱤ ᱦᱩᱭᱩᱜᱼᱟ ᱟᱫᱚ ᱱᱚᱝᱠᱟ ᱟᱫᱚ ᱤᱭᱟᱹ ᱫᱚ ᱯᱟᱲᱦᱟᱜ ᱨᱮᱱᱟᱜ ᱟᱫᱚ ᱴᱟᱭᱤᱢ ᱫᱚ ᱵᱟᱝ ᱧᱟᱢᱚᱜᱼᱟ
ᱵᱟᱝ ᱧᱟᱢᱚᱜᱼᱟ
ᱦᱩᱸ ᱦᱩᱸ
ᱟᱵᱤᱱ ᱜᱤ ᱜᱚᱝᱠᱮ ᱞᱟᱹᱭ ᱠᱮᱜᱼᱟ ᱵᱤᱱ ᱵᱟᱹᱜᱤ ᱠᱟᱫᱟ ᱵᱤᱱ ᱚᱞᱚᱜ ᱯᱟᱲᱦᱟᱣ ᱠᱚᱫᱚ ᱦᱟᱸᱜ
ᱦᱮᱸ ᱦᱮᱸ ᱦᱮᱸ ᱚᱝᱠᱟ ᱫᱚ ᱱᱤᱛᱳ ᱫᱚᱞᱤᱧ ᱵᱟᱹᱜᱤᱭᱟ ᱠᱟᱫ ᱜᱮᱭᱟ ᱟᱫᱚ ᱤᱭᱟᱹ ᱱᱚᱝᱠᱟ ᱟᱹᱞᱤᱧ ᱦᱚᱸ ᱯᱟᱲᱦᱟᱜ ᱫᱚᱞᱤᱧ ᱵᱟᱲᱟᱭ ᱜᱮᱭᱟ ᱠᱚᱢᱥᱚᱢ ᱠᱚᱢ ᱠᱚᱢ ᱧᱚᱜ ᱜᱮ
ᱦᱳᱭ ᱦᱳᱭ ᱱᱚᱝᱠᱟ ᱥᱤᱠᱷᱱᱟᱹᱛ ᱫᱚ ᱠᱟᱹᱴᱤᱡ ᱫᱚᱨᱠᱟᱨ ᱠᱟᱱ ᱜᱮᱭᱟ ᱥᱮ
ᱦᱩᱸ ᱦᱩᱸ
ᱦᱳᱭ
ᱟᱫᱚ ᱱᱤᱛᱳᱜ ᱫᱚᱞᱤᱧ ᱵᱟᱹᱜᱤ ᱠᱟᱫᱟ ᱱᱚᱝᱠᱟ ᱚᱲᱟᱜ ᱠᱚᱨᱮᱱᱟᱜ ᱫᱚᱢᱮ ᱡᱷᱟᱢᱮᱞᱟ ᱠᱚ ᱢᱮᱱᱟᱜᱼᱟ ᱪᱟᱯ ᱠᱚ ᱢᱮᱱᱟᱜᱼᱟ ᱛᱟᱞᱦᱮ ᱟᱫᱚ ᱵᱟᱹᱜᱤ ᱦᱩᱭ ᱠᱟᱱᱟ ᱟᱫᱚ ᱚᱲᱟᱜ ᱠᱚᱨᱮᱱᱟᱜ ᱠᱟᱹᱢᱤ ᱠᱚᱜᱮ ᱠᱟᱹᱢᱤ ᱵᱟᱲᱟ ᱦᱩᱭᱩᱜ ᱠᱟᱱᱟ
ᱦᱳᱭ ᱦᱳᱭ
ᱦᱮᱸ ᱦᱮᱸ
ᱚᱱᱟ ᱠᱚ ᱠᱟᱹᱢᱤ ᱜᱮ ᱦᱩᱭᱩᱜᱼᱟ ᱥᱮ ᱚᱲᱟᱜ ᱠᱚᱨᱮᱱᱟᱜ ᱦᱚᱸ
ᱦᱮᱸ ᱦᱮᱸ ᱦᱮᱸ
ᱵᱟᱵᱤᱱ ᱠᱟᱹᱢᱤ ᱠᱚᱦᱚᱸ ᱡᱩᱫᱤ ᱵᱟᱵᱤᱱ ᱪᱮᱫ ᱠᱟᱜᱼᱟ
ᱦᱳᱭ ᱦᱳᱭ ᱦᱳᱭ
ᱯᱚᱨᱮ ᱛᱮᱦᱟᱸᱜ ᱱᱚᱝᱠᱟ ᱯᱨᱚᱵᱞᱮᱢ ᱢᱮᱱᱟᱜ ᱟᱥᱮ
ᱠᱚᱫᱚ ᱛᱩᱯᱩ ᱠᱚᱫᱚ ᱦᱩᱭ ᱵᱟᱲᱟᱣᱠᱟᱱᱟ ᱵᱟᱝ
ᱦᱳᱭ ᱦᱳᱭ ᱛᱩᱯᱩ ᱵᱟᱲᱟ ᱠᱟᱛᱮ ᱜᱮ ᱡᱚᱢ ᱵᱟᱲᱟ ᱦᱩᱭ ᱠᱟᱱᱟ ᱛᱟᱯᱚᱨᱮ ᱱᱚᱝᱠᱟ